ᱡᱚᱦᱟᱨ ᱜᱮ
ᱦᱳᱭ ᱡᱚᱦᱟᱨ ᱜᱮ
ᱦᱮᱞᱳ ᱥᱟᱹᱜᱩᱱ ᱥᱤᱜᱟᱹᱲ
ᱟᱲᱟᱝ ᱟᱸᱡᱚᱢᱚᱜ ᱠᱟᱱᱟ ᱦᱳᱭ ᱥᱟᱹᱜᱩᱱ ᱥᱤᱸᱜᱟᱹᱲ
ᱛᱟᱦᱮ ᱪᱮᱫ ᱠᱚᱵᱤᱱ ᱪᱤᱠᱟᱹᱭ-ᱫᱟ?
ᱪᱮᱫ ᱪᱮᱫ ᱜᱮ ᱵᱟᱝ ᱦᱚᱜ-ᱚᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ ᱟᱹᱵᱤᱱ ᱫᱚ?
ᱟᱹᱞᱤᱧ ᱫᱚ ᱪᱮᱜ ᱞᱤᱧ ᱪᱤᱠᱟᱹᱭᱟ ᱟᱨ ᱪᱟᱥᱵᱟᱥ ᱦᱚᱲ ᱛᱟᱞᱦᱮ ᱠᱷᱮᱛ ᱠᱚᱨᱮ ᱱᱤᱛᱚᱜ ᱫᱟᱬᱟ ᱵᱟᱲᱟ ᱦᱩᱭᱩᱜ ᱠᱟᱱᱟ ᱠᱟᱹᱴᱤᱡ ᱞᱤᱧ ᱫᱟᱬᱟ ᱵᱟᱲᱟᱭ ᱟᱹᱜᱩᱣᱟᱜ ᱠᱟᱱᱟ ᱡᱮ ᱠᱷᱮᱛ ᱠᱚ ᱦᱮᱸᱛᱚᱜ ᱪᱮᱫ ᱞᱮᱠᱟ ᱢᱮᱱᱟᱜ-ᱟ ᱫᱟᱜ ᱠᱚ ᱯᱮᱨᱮᱡ ᱠᱟᱱᱟ ᱥᱮ ᱵᱟᱝ ᱛᱤᱱᱟᱹᱜ ᱜᱟᱱ ᱫᱟᱜ ᱦᱮᱱᱟᱜ-ᱟ ᱨᱚᱦᱚᱭ ᱜᱟᱱᱚᱜ-ᱟ ᱥᱮ ᱵᱟᱝ ᱦᱳᱭ ᱥᱮ ᱜᱷᱩᱸᱜᱩ ᱟᱛᱮᱞᱤᱧ ᱪᱟᱞᱟᱣ ᱠᱟᱱᱟ ᱵᱟ ᱵᱟ ᱠᱷᱮᱛ ᱧᱮᱞ ᱫᱚ ᱵᱟᱝ ᱧᱮᱧᱮᱞ
ᱚ ᱛᱟᱦᱚᱞᱮ ᱟᱯᱮ ᱫᱤᱥᱚᱢ ᱥᱮᱫ ᱫᱚᱭ ᱫᱟᱜ ᱮᱫᱟ ᱥᱮ ᱵᱟᱝ
ᱱᱤᱛᱚᱜ ᱫᱚ ᱵᱟᱝᱜᱮ ᱫᱟᱜ ᱵᱟᱲᱟᱭᱮᱫᱟᱭ ᱥᱮ ᱡᱚᱠᱷᱚᱱ ᱮᱱᱟᱱ ᱧᱚᱜ ᱨᱮᱫᱚ ᱫᱟᱜ ᱟᱞᱤᱧ ᱠᱟᱱ ᱛᱟᱦᱮᱸᱱᱟ ᱱᱤᱛᱚᱜ ᱱᱤᱛᱚᱜ ᱫᱚ ᱵᱟᱭ ᱫᱟᱜ ᱠᱟᱜ ᱞᱤᱧᱟ
ᱚᱻ ᱪᱮᱫᱠᱟ ᱛᱚᱵᱮ ᱫᱟᱜ ᱠᱮᱫᱟ ᱚᱱᱛᱮ ᱫᱚ
ᱮ ᱱᱚᱛᱮ ᱫᱟᱜ ᱠᱮᱫᱟᱭ ᱡᱟᱹᱥᱛᱤ ᱡᱟᱨᱡᱷᱟᱨ ᱜᱮ ᱟᱫᱚ ᱚᱱᱟᱜᱮ ᱧᱮᱧᱮᱞᱤᱧ ᱦᱮᱡ ᱟᱠᱟᱱᱟ ᱟᱫᱚ ᱪᱮᱫ ᱞᱮᱠᱟ ᱚᱱᱮ ᱫᱟᱜ ᱠᱚ ᱟᱹᱛᱩᱜ ᱠᱟᱱᱟ ᱥᱮ ᱫᱟᱜ ᱠᱚ ᱚᱠᱟ ᱠᱚᱨᱮ ᱞᱟᱜᱟᱜ-ᱟ ᱚᱠᱟ ᱚᱠᱟ ᱟᱹᱞᱤᱧᱟᱜ ᱠᱷᱮᱛ ᱠᱚᱨᱮ ᱚᱱᱟ ᱠᱟᱹᱴᱤᱡ ᱞᱤᱧ ᱧᱮᱞ ᱵᱟᱲᱟ ᱠᱟᱱᱟ
ᱚ
ᱵᱤᱧ ᱠᱚᱞᱤᱧ ᱧᱟᱢ ᱵᱟᱲᱟᱭᱮᱫ ᱠᱚᱣᱟ ᱠᱤᱫᱤᱧ ᱠᱚ ᱮᱢᱟᱱ ᱠᱚ ᱟᱫᱚ ᱵᱚᱛᱚᱨ ᱜᱮ ᱟᱹᱭᱠᱟᱹᱜ ᱠᱟᱱᱟ ᱞᱟᱭᱤᱴ ᱠᱚᱦᱚᱸ ᱚᱱᱠᱟ ᱡᱟᱹᱥᱛᱤ ᱡᱩᱞᱩᱜ ᱧᱚᱜᱟᱜ ᱫᱚ ᱵᱟᱹᱱᱩᱜ ᱛᱟᱹᱟᱞᱤᱧᱟ
ᱚ ᱦᱟᱹᱠᱩ ᱠᱚᱫᱚ ᱵᱟᱝᱵᱤᱱ ᱧᱟᱢᱮᱫ ᱠᱚᱣᱟ
ᱦᱟᱹᱠᱩ ᱫᱚ ᱵᱟᱝᱜᱮ ᱠᱷᱮᱛ ᱯᱮᱨᱮᱡ ᱠᱟᱱ ᱛᱟᱹᱟᱞᱤᱧᱟ ᱛᱚ ᱛᱟᱞᱦᱮ ᱦᱟᱹᱠᱩ ᱫᱚ ᱱᱤᱛᱳᱜ ᱫᱚ ᱵᱟᱝ ᱠᱚ ᱵᱩᱡᱷᱟᱹᱜ ᱠᱟᱱᱟ ᱟᱭᱩᱵ ᱟᱨᱚ ᱧᱤᱫᱟᱹ ᱜᱮᱭᱟ ᱛᱚ ᱫᱤᱱᱟᱹᱢᱟᱱ ᱡᱩᱫᱤᱧ ᱦᱮᱡ ᱠᱚᱜ-ᱟ ᱛᱟᱦᱚᱞᱮ ᱩᱱ ᱫᱚᱞᱤᱧ ᱧᱟᱢ ᱵᱟᱲᱟ ᱠᱟᱠᱚ ᱠᱮᱭᱟ
ᱚ ᱫᱚᱢᱮ ᱛᱟᱦᱚᱞᱮ ᱫᱟᱜ ᱠᱚ ᱟᱹᱛᱩᱜ ᱠᱟᱱᱟ ᱵᱟᱝ ᱠᱷᱮᱛ ᱠᱚ ᱯᱮᱨᱮᱡ ᱟᱠᱟᱱᱟ ᱫᱟᱜ ᱛᱮ
ᱦᱮᱸ ᱯᱮᱨᱮᱡ ᱠᱟᱱᱟ ᱛᱟᱦᱚᱞᱮ ᱚᱱᱛᱮ ᱫᱚ ᱪᱮᱫ ᱞᱮᱠᱟ ᱫᱟᱜ ᱡᱟᱹᱲᱤ ᱠᱚ ᱪᱮᱫ ᱞᱮᱠᱟ ᱦᱩᱭᱩᱜ ᱦᱩᱭ ᱟᱠᱟᱫ ᱯᱮᱭᱟᱭ
ᱟᱞᱮ ᱫᱤᱥᱚᱢ ᱨᱮᱦᱚᱸ ᱫᱚᱢᱮ ᱫᱚᱢᱮᱭ ᱫᱟᱜ ᱮᱫᱟᱭ ᱮᱱᱟᱝ ᱠᱷᱚᱱᱟᱜ ᱫᱟᱜ ᱮᱫᱟᱭ ᱱᱚᱜ-ᱚᱭ ᱥᱮᱛᱟᱜ ᱠᱷᱚᱱᱟᱜ ᱫᱟᱜ ᱠᱮᱫᱟᱭ ᱟᱭᱩᱵ ᱦᱟᱹᱵᱤᱡ ᱮᱠ ᱥᱩᱢᱚᱭ ᱫᱟᱜ ᱮᱫᱟᱭ ᱟᱨᱦᱚᱸ ᱵᱚᱱᱫᱚᱜ ᱠᱟᱱᱟ ᱟᱨᱦᱟᱭ ᱫᱟᱜ ᱮᱫᱟᱭ
ᱟᱨ ᱟᱹᱞᱤᱧ ᱦᱚᱸ ᱠᱷᱮᱛ ᱥᱮᱫ ᱞᱤᱧ ᱪᱟᱞᱟᱣ ᱞᱮᱱᱟ ᱠᱷᱮᱛ ᱧᱮᱞ ᱜᱮ
ᱦᱩᱸ
ᱟᱞᱮ ᱡᱟᱦᱟᱸ ᱠᱚᱞᱮ ᱟᱲᱮ ᱟᱠᱟᱫ ᱛᱟᱦᱮᱸ ᱠᱷᱮᱛ ᱠᱚ ᱚᱱᱟ ᱠᱚ ᱡᱷᱚᱛᱚ ᱞᱟᱹᱰᱩ ᱞᱩᱰᱩ ᱠᱟᱱ ᱛᱟᱞᱮᱭᱟ ᱚᱱᱟ ᱠᱚᱜᱮ ᱵᱟᱜᱟᱣ ᱵᱟᱲᱟ ᱦᱩᱭᱮᱱᱟ
ᱚ
ᱟᱨ ᱛᱚᱞᱟ ᱠᱚᱞᱮ ᱨᱚᱦᱚᱭ ᱞᱟᱹᱜᱤᱫ ᱚᱱᱟ ᱞᱟᱹᱜᱤᱫ ᱟᱫᱚᱢ ᱠᱷᱮᱛ ᱠᱚᱨᱮ ᱫᱚ ᱟᱲᱮ ᱦᱩᱭᱮᱱᱟ ᱜᱟᱯᱟ ᱮᱸᱰᱮᱠᱷᱟᱱ ᱨᱚᱦᱚᱭ ᱜᱟᱱᱚᱜ-ᱟ ᱱᱟᱯᱟᱭ ᱚᱠᱚᱡ ᱛᱮ
ᱦᱮᱸ ᱦᱳᱭ ᱟᱵᱤᱱᱟᱜ ᱠᱟᱛᱷᱟ ᱟᱡᱚᱢ ᱛᱮ ᱟᱞᱤᱧ ᱡᱟᱦᱟᱸᱞᱤᱧ ᱵᱩᱡ ᱠᱮᱫᱟ ᱟᱞᱮ ᱱᱚᱛᱮ ᱠᱷᱚᱱ ᱫᱚ ᱟᱵᱤᱱ ᱚᱱᱛᱮ ᱫᱚ ᱟᱹᱰᱤ ᱡᱟᱹᱥᱛᱤ ᱜᱮ ᱫᱟᱜ ᱠᱟᱜ ᱯᱮᱭᱟᱭ
ᱦᱮᱸ ᱫᱚᱢᱮ ᱜᱮ ᱫᱟᱜ ᱟᱠᱟᱫᱟᱭ ᱜᱟᱹᱰᱭᱟᱹ ᱠᱚ ᱡᱟᱦᱟᱸ ᱛᱟᱦᱮᱸ ᱠᱟᱱᱟ ᱟᱞᱮ ᱢᱟᱱᱮ ᱵᱟᱸᱫᱷ ᱠᱚ ᱯᱩᱠᱷᱨᱤ ᱠᱚ ᱡᱷᱚᱛᱚ ᱯᱮᱨᱮᱡ ᱠᱟᱱ ᱛᱟᱞᱮᱭᱟ ᱟᱨᱦᱚᱸ ᱵᱟᱸᱫᱷ ᱡᱟᱦᱟᱸᱭ ᱦᱟᱹᱠᱩ ᱛᱟᱦᱮᱸ ᱠᱟᱱᱟ ᱩᱱᱠᱩ ᱦᱚᱸᱠᱚ ᱫᱟᱹᱲ ᱫᱟ ᱛᱚ ᱩᱱᱠᱩ ᱜᱮ ᱵᱟᱜᱟᱣ ᱵᱟᱲᱟ ᱦᱩᱭᱩᱜ ᱠᱟᱱ ᱛᱟᱦᱮᱸᱫ
ᱚ ᱛᱟᱦᱚᱞᱮ ᱟᱹᱵᱤᱱᱟᱜ ᱡᱟᱦᱟᱸ ᱵᱟᱸᱫᱷ ᱛᱟᱵᱤᱱ ᱛᱟᱦᱚᱞᱮ ᱚᱱᱟ ᱫᱚ ᱢᱟᱨᱟᱝ ᱜᱮᱭᱟ ᱥᱮ ᱥᱮ ᱦᱩᱰᱤᱧ ᱧᱚᱜ ᱥᱮ ᱚᱱᱟ ᱫᱚ ᱟᱹᱛᱩ ᱥᱟᱱᱟᱢ ᱦᱚᱲ ᱠᱚᱣᱟᱜ ᱜᱮ ᱚᱱᱟ ᱫᱚ ᱢᱮᱱᱟᱜ-ᱟ
ᱮᱜ ᱚᱱᱠᱟᱱᱟᱜ ᱟᱹᱰᱤ ᱨᱚᱠᱚᱢᱟᱜ ᱵᱸᱟᱫᱷ ᱢᱮᱱᱟᱜ-ᱟ ᱢᱤᱫᱴᱤᱡ ᱫᱚ ᱢᱮᱱᱟᱜ ᱛᱟᱹᱞᱤᱧᱟ ᱚᱱᱟ ᱫᱚ ᱟᱹᱞᱤᱧᱟᱜ ᱜᱮ ᱚᱱᱟ ᱨᱮᱦᱚᱸ ᱦᱟᱹᱠᱩ ᱠᱚᱞᱤᱧ ᱪᱟᱥ ᱠᱚ ᱠᱚᱣᱟ ᱟᱨ ᱢᱤᱫᱴᱤᱡ ᱵᱟᱸᱫ ᱢᱮᱱᱟᱜ-ᱟ ᱚᱱᱟ ᱫᱚ ᱡᱷᱚᱛᱚ ᱥᱳᱞᱳ ᱟᱱᱟ ᱦᱚᱲᱟᱜ ᱠᱟᱱᱟ ᱟᱫᱚ ᱡᱟᱦᱟᱸ ᱥᱳᱞᱳ ᱟᱱᱟ ᱦᱚᱲᱟᱜ ᱠᱟᱱᱟ ᱚᱱᱟᱴᱟᱜ ᱵᱟᱸᱫᱷ ᱨᱮᱜᱮ ᱡᱚᱛᱚ ᱦᱚᱲᱟᱜ ᱛᱚ ᱚᱱᱟ ᱛᱚ ᱟᱫᱚ ᱚᱱᱟᱜᱮ ᱢᱟᱱᱮ ᱟᱴᱚᱠ ᱢᱟᱱᱮ ᱵᱟᱸᱫ ᱟᱴᱚᱠ ᱵᱟᱠᱚ ᱞᱟᱹᱭᱟ ᱟᱲᱮ ᱵᱮᱱᱟ ᱚᱱᱟ ᱫᱚ ᱵᱮᱱᱟᱣ ᱞᱮ ᱪᱟᱞᱟᱣ ᱠᱟᱱ ᱛᱟᱦᱮᱸᱫ ᱚᱱᱟᱜᱮ ᱫᱚᱢᱮ ᱞᱚᱦᱚᱫ ᱵᱟᱲᱟ ᱠᱟᱛᱮᱜ ᱦᱮᱡ ᱦᱩᱭ ᱮᱱᱟ
ᱚ ᱚᱱᱟ ᱫᱚ ᱢᱟᱡᱟᱱ ᱵᱮᱲᱟ ᱥᱮᱫ ᱯᱮ ᱥᱮᱱ ᱞᱮᱱᱟ ᱥᱮ ᱦᱚᱸᱜ-ᱚᱭ ᱧᱤᱫᱟᱹ ᱵᱮᱲᱟ ᱥᱮᱫ ᱜᱮ ᱠᱟᱹᱴᱤᱡ ᱢᱟᱲᱟᱝ ᱜᱟᱱ
ᱧᱤᱫᱟᱹ ᱵᱮᱲᱟ ᱠᱷᱚᱱ ᱫᱚ ᱵᱟᱝ ᱫᱤᱱᱟᱹᱢᱟᱱ ᱠᱷᱚᱱᱟᱜ ᱯᱳᱭᱞᱳ ᱢᱟᱲᱟᱝ ᱫᱚ ᱟᱹᱞᱤᱧ ᱫᱚ ᱟᱹᱞᱤᱧᱟᱜ ᱡᱟᱦᱟᱸ ᱟᱹᱞᱤᱧᱟᱜ ᱢᱮᱱᱟᱜ ᱛᱟᱞᱤᱧᱟ ᱜᱟᱹᱰᱭᱟᱹ ᱚᱱᱟ ᱢᱟᱲᱟᱝ ᱤᱧ ᱧᱮᱞ ᱠᱮᱫᱟ ᱾ ᱛᱟᱨᱯᱚᱨᱮ ᱦᱟᱱᱟ ᱴᱟᱜ ᱵᱟᱸᱫᱷ ᱡᱟᱦᱟᱸ ᱡᱷᱚᱛᱚ ᱦᱚᱲᱟᱜ ᱚᱱᱟᱴᱟᱜ ᱵᱟᱸᱫᱷ ᱪᱟᱞᱟᱣ ᱠᱟᱛᱮ ᱧᱮᱞ ᱦᱩᱭ ᱮᱱᱟ ᱾
ᱟᱪᱪᱷᱟ ᱟᱪᱪᱷᱟ ᱟᱪᱪᱷᱟ
ᱟᱨ ᱡᱷᱚᱛᱚ ᱦᱚᱲᱫᱚ ᱟᱣᱨᱤ ᱠᱚ ᱨᱩᱣᱟᱹᱲ ᱛᱟᱞᱮᱭᱟ ᱟᱫᱚᱢ ᱠᱚᱫᱚ ᱢᱮᱱᱟᱜ ᱠᱚᱣᱟ ᱚᱸᱰᱮ ᱜᱮ ᱾
ᱟᱨᱦᱚᱸ ᱱᱟᱦᱟᱜ ᱪᱟᱞᱟᱜ ᱦᱩᱭᱩᱜᱼᱟ ᱟᱨᱦᱚᱸ ᱛᱚ ᱫᱚᱢᱮ ᱫᱟᱜ ᱮᱫᱟᱭ ᱱᱤᱛᱚᱜ ᱦᱚᱸ ᱫᱚᱢ ᱫᱟᱜ ᱜᱮ ᱵᱟᱝ ᱵᱚᱱᱫᱚᱜ ᱠᱟᱱᱟ ᱾ ᱥᱟᱨᱟ ᱜᱷᱟᱹᱲᱤᱡ ᱫᱟᱜ ᱮᱫᱟᱭ ᱟᱨ ᱠᱟᱹᱴᱤᱡ ᱯᱷᱟᱠ ᱵᱟᱲᱟ ᱞᱮᱱᱠᱷᱟᱱ ᱞᱤᱧ ᱢᱚᱱᱮᱭ ᱠᱟᱫᱟᱞᱤᱧ ᱪᱟᱞᱟᱜ ᱟᱹᱞᱤᱧ ᱧᱮᱞᱟ ᱟᱨ ᱢᱤᱫ ᱫᱷᱟᱣ ᱾
ᱟᱫᱚ ᱚᱱᱟ ᱛᱚ ᱢᱟᱱᱮ ᱟᱹᱵᱤᱱ ᱦᱤᱛᱚᱜ ᱡᱟᱦᱟᱸ ᱞᱮᱠᱟ ᱵᱤᱱ ᱞᱟᱹᱭ ᱫᱟᱲᱮᱭᱟᱜ ᱠᱟᱱᱟ ᱦᱮᱸᱥᱮ ᱟᱹᱰᱤ ᱟᱹᱰᱤ ᱠᱩ ᱠᱩᱥᱞᱤᱤᱧ ᱵᱩᱡᱷᱟᱹᱣ ᱠᱮᱫᱟ ᱢᱮᱱᱠᱷᱟᱱ ᱱᱤᱛᱚᱜ ᱟᱹᱵᱤᱱ ᱡᱟᱦᱟᱸ ᱵᱤᱱ ᱢᱮᱱ ᱠᱮᱫᱟ ᱚᱱᱟᱛᱮ ᱟᱹᱞᱤᱧ ᱠᱟᱹᱴᱤᱡ ᱫᱩᱠ ᱞᱤᱧ ᱟᱹᱭᱠᱟᱹᱣ ᱮᱫᱟ ᱡᱮ ᱟᱹᱵᱤᱱ ᱟᱹᱵᱤᱱᱛᱮ ᱩᱱᱟᱹᱜ ᱫᱟᱜ ᱟᱹᱵᱤᱱ ᱠᱟᱱᱟ ᱟᱫᱚ ᱵᱟᱱ ᱮᱢᱟᱱ ᱠᱚ ᱡᱩᱫᱤ ᱦᱩᱭᱩᱜᱼᱟ ᱛᱟᱦᱞᱮ ᱚᱲᱟᱜ ᱚᱲᱟᱜ ᱥᱮᱫ ᱠᱚᱫᱚ ᱫᱟᱜ ᱪᱟᱞᱟᱜᱼᱟ ᱥᱮ ᱵᱟᱝ ᱪᱟᱞᱟᱜᱼᱟ ᱦᱟᱸᱜ ᱟᱯᱮ ᱚᱲᱟᱜ ᱥᱮᱫ ᱚᱱᱛᱮ?
ᱚ ᱚᱲᱟᱜ ᱥᱮᱫ ᱫᱚ ᱵᱟᱝ ᱦᱤᱡᱩᱜᱼᱟ ᱟᱞᱮ ᱡᱟᱦᱟᱸ ᱚᱲᱟᱜ ᱢᱮᱱᱟᱜ ᱛᱟᱞᱮᱭᱟ ᱚᱱᱟ ᱫᱚ ᱵᱩᱨᱩ ᱪᱚᱴ ᱧᱚᱜ ᱨᱮ ᱟᱨ ᱡᱟᱦᱟᱸ ᱠᱷᱮᱛ ᱠᱚ ᱢᱮᱱᱟᱜ-ᱟ ᱚᱱᱟ ᱫᱚ ᱞᱟᱛᱟᱨ ᱧᱚᱜ ᱨᱮ ᱾ ᱟᱫᱚ ᱟᱞᱮ ᱵᱩᱨᱩ ᱥᱮᱫ ᱠᱷᱚᱱᱟᱜ ᱜᱮ ᱡᱷᱚᱛᱚ ᱫᱟᱜ ᱜᱩᱲᱫᱷᱟᱹᱣ ᱟᱲᱜᱚ ᱠᱟᱛ ᱛᱮ ᱟᱞᱮ ᱠᱷᱮᱛ ᱥᱮᱫ ᱪᱟᱞᱟᱜ ᱠᱟᱱᱟ ᱵᱤᱥᱮᱥ ᱠᱟᱭ ᱛᱮ ᱟᱨᱦᱚᱸ ᱚᱱᱟ ᱠᱷᱟᱹᱛᱤᱨ ᱵᱮᱥᱤ ᱯᱮᱨᱮᱡᱚᱜ ᱠᱟᱱᱟ ᱟᱨᱦᱚᱸ ᱫᱟᱜ ᱢᱟ ᱥᱟᱨᱟ ᱜᱷᱟᱹᱲᱤᱡ ᱮ ᱫᱟᱜ ᱮᱫ ᱜᱮ ᱾
ᱦᱩᱸ, ᱚ ᱦᱳᱭ ᱦᱳᱭ
ᱪᱮᱫ ᱦᱚᱸ ᱵᱟᱝ ᱪᱤᱠᱟᱹᱜ ᱛᱟᱞᱮᱭᱟ ᱪᱚᱴᱨᱮ ᱵᱩᱨᱩ ᱪᱚᱴ ᱨᱮᱜᱮ ᱢᱮᱱᱟᱜᱼᱟ ᱾
ᱮᱠᱫᱚᱢ ᱮᱠᱫᱚᱢ ᱦᱳᱭ ᱮᱠᱫᱚᱢ ᱦᱳᱭ ᱱᱚᱣᱟ ᱠᱚᱫᱚ ᱮᱠᱫᱚᱢ ᱟᱹᱰᱤ ᱞᱟᱹᱠᱛᱤᱭᱟᱱ ᱠᱟᱛᱷᱟᱭ ᱠᱟᱱᱟ ᱥᱮ ᱾ ᱡᱮᱦᱮᱛᱩ ᱵᱩᱨᱩ ᱪᱮᱛᱟᱱ ᱠᱚᱨᱮ ᱡᱩᱫᱤ ᱚᱲᱟᱜ ᱛᱟᱦᱮᱱᱟ ᱚᱱᱟ ᱠᱚᱫᱚ ᱢᱮᱱᱠᱷᱟᱱ ᱫᱚ ᱴᱷᱤᱠ ᱜᱮᱭᱟ ᱡᱟᱸᱦᱟ ᱟ ᱵᱩᱨᱩ ᱞᱟᱛᱟᱨ ᱠᱚᱨᱮᱜ ᱚᱲᱟᱜ ᱛᱟᱸᱦᱮᱱᱟ, ᱚᱱᱟ ᱫᱚ ᱦᱟᱸᱜ ᱵᱷᱟᱥᱟᱣ ᱤᱫᱤᱭᱟᱭ ᱥᱮ ᱢᱟᱱᱮ ᱦᱮᱞᱟᱣ ᱤᱫᱤᱭᱟ ᱡᱷᱚᱛᱚ ᱦᱟᱸᱜ, ᱛᱟᱦᱞᱮ ᱚᱱᱟ ᱠᱚᱨᱮ ᱫᱚ ᱠᱟᱹᱴᱤᱡ ᱚᱱᱮ ᱵᱚᱛᱚᱨ ᱟᱱᱟᱜ ᱜᱮᱭᱟ ᱥᱮ, ᱡᱮ ᱦᱮᱸ ᱟᱞᱮ ᱫᱚ ᱵᱩᱨᱩ ᱞᱟᱛᱟ ᱨᱮ ᱚᱲᱟᱜ ᱛᱟᱞᱮ᱾ ᱟᱞᱮ ᱫᱚ ᱦᱟᱸᱜ ᱞᱮ ᱵᱷᱟᱥᱟᱣ ᱡᱚᱜ ᱤᱭᱟᱹ ᱴᱷᱮᱞᱟᱣ ᱪᱟᱞᱟᱜᱼᱟ ᱫᱟᱜ ᱛᱮ ᱩᱱᱟᱹᱜ ᱜᱟᱱ ᱫᱟᱜ ᱦᱤᱡᱩᱜᱼᱟ, ᱟᱨᱚ ᱵᱩᱨᱩ ᱫᱷᱟᱥᱱᱟᱜ-ᱟ᱾ ᱵᱩᱨᱩ ᱫᱷᱟᱥ ᱫᱷᱟᱥᱚᱜ-ᱟ ᱥᱮ,
ᱦᱳᱭ
ᱦᱳᱭ᱾
ᱵᱟᱝ ᱟᱞᱮ ᱟᱞᱮ ᱡᱟᱸᱦᱟ ᱟᱹᱛᱩ ᱛᱟᱞᱮ ᱥᱮ
ᱦᱳᱭ᱾
ᱟᱞᱮ ᱫᱚ ᱠᱟᱹᱴᱤᱡ ᱵᱤᱨ ᱫᱤᱥᱚᱢ ᱧᱚᱜ ᱦᱚᱲ ᱠᱟᱱ ᱜᱮᱭᱟ ᱞᱮ, ᱤᱱᱟᱹ ᱵᱩᱨᱩ ᱪᱚᱴ ᱨᱮ ᱢᱮᱱᱟᱜ ᱠᱟᱜ ᱞᱮᱭᱟ᱾ ᱟᱨ ᱟᱫᱚᱢ ᱠᱚᱣᱟᱜ ᱦᱚᱲ ᱫᱚ ᱞᱟᱛᱟᱨ ᱨᱮ ᱢᱮᱱᱟᱜ ᱛᱟᱠᱚᱣᱟ ᱩᱱᱠᱩ ᱫᱚ ᱢᱟᱱᱮ ᱚᱲᱟᱜ ᱦᱟᱹᱵᱤᱡ ᱫᱟᱜ ᱵᱚᱞᱚ ᱵᱚᱞᱚᱜ ᱠᱟᱱ ᱛᱟᱠᱚᱣᱟ ᱚᱱᱠᱟ ᱦᱚᱸ ᱧᱮᱞᱚᱜ ᱠᱟᱱᱟ᱾
ᱟᱪᱪᱷᱟ ᱟᱪᱪᱷᱟ ᱟᱪᱪᱷᱟ, ᱵᱩᱡᱷᱟᱹᱣ ᱠᱮᱫ ᱜᱮᱭᱟ ᱞᱤᱧ᱾
ᱞᱟᱛᱟᱨ ᱧᱚᱜ ᱨᱮ ᱡᱟᱸᱦᱟ ᱚᱲᱟᱜ ᱛᱟᱠᱚ, ᱪᱷᱮᱯᱚ ᱧᱚᱜ ᱨᱮ ᱚᱱᱠᱟᱱ ᱢᱟᱹᱱᱢᱤ ᱠᱚᱣᱟᱜ
ᱦᱩᱸᱢ ᱵᱩᱡᱷᱟᱹᱣ ᱠᱮᱫᱟᱞᱤᱧ ᱾
ᱟᱫᱚ ᱩᱱᱠᱩ ᱦᱚᱸ ᱜᱚᱲᱚ ᱥᱚᱯᱚᱦᱚᱫ ᱞᱟᱹᱜᱤᱫ ᱟᱞᱮ ᱥᱮᱫ ᱢᱟᱱᱮ ᱪᱮᱛᱟᱱ ᱥᱮᱫ ᱦᱤᱡᱩᱜ ᱞᱮ ᱢᱮᱱ ᱠᱟᱜ ᱠᱚᱣᱟ ᱠᱟᱨᱚᱱ ᱞᱟᱛᱟᱨ ᱨᱮ᱾ ᱛᱤᱨᱮ ᱫᱚᱢᱮ ᱫᱟᱜ ᱠᱮᱫ ᱜᱮ ᱥᱟᱨᱟ ᱧᱤᱫᱟᱹ ᱫᱟᱜ ᱠᱮᱫ ᱜᱮ ᱛᱤᱨᱮ ᱱᱟᱦᱟᱜ ᱠᱚ ᱵᱩᱦᱮᱞᱮᱱ ᱜᱮ ᱥᱮ
ᱮᱠᱫᱚᱢ ᱜᱮ ᱮᱠᱫᱚᱢ ᱟᱯᱮ ᱟᱹᱰᱤ ᱱᱚᱣᱟ ᱟᱹᱰᱤ ᱵᱷᱟᱹᱜᱤ ᱜᱮᱯᱮ ᱠᱟᱹᱢᱤ ᱠᱮᱫᱟ᱾ ᱡᱮᱦᱮᱛᱩ ᱩᱱᱠᱩ ᱦᱚᱸ ᱟᱵᱚ ᱟᱵᱚ ᱥᱟᱱᱛᱟᱲ ᱵᱚᱭᱦᱟ ᱜᱮ ᱠᱟᱱᱟ ᱠᱚ ᱾ ᱟᱨ ᱚᱱᱠᱟ ᱩᱱᱠᱩ ᱦᱚᱸ ᱮᱠᱞᱟ ᱟᱲᱟᱜ ᱜᱟᱹᱰᱤ ᱵᱟᱝ ᱜᱟᱱᱚᱜ-ᱟ ᱥᱮ ᱡᱮ ᱩᱱᱠᱩ ᱫᱚ ᱞᱟᱛᱟᱨ ᱨᱮ ᱢᱮᱱᱟᱜ ᱠᱚᱣᱟ ᱡᱮ ᱚᱱᱠᱟᱢ ᱵᱟᱹᱜᱤ ᱦᱚᱴᱚ ᱟᱠᱚᱣᱟ ᱟᱵᱩ ᱫᱚ ᱮᱴᱟᱜ ᱮᱴᱟᱜ ᱢᱟᱹᱱᱢᱤ ᱞᱮᱠᱟ ᱫᱚ ᱵᱟᱝ ᱠᱟᱱᱟ ᱵᱩᱱ ᱥᱮ ᱟᱵᱩ ᱫᱚ ᱥᱟᱱᱛᱟᱲ ᱠᱟᱱᱟ ᱵᱩᱱ ᱡᱮ ᱟᱵᱩ ᱡᱷᱚᱛᱚ ᱦᱚᱲ ᱜᱮᱵᱚᱱ ᱜᱚᱲᱚ ᱟᱠᱚᱣᱟ᱾
ᱦᱩᱸᱢ ᱟᱨ ᱜᱚᱲᱚ ᱜᱮ ᱞᱟᱹᱠᱛᱤ ᱠᱟᱱᱟ ᱢᱟᱹᱱᱢᱤ ᱦᱩᱭᱛᱮ ᱡᱩᱫᱤ ᱢᱟᱹᱱᱢᱤ ᱵᱟᱢ ᱜᱚᱲᱚᱣᱟᱭᱟ, ᱛᱟᱦᱞᱮ ᱚᱠᱚᱭᱮᱢ ᱜᱚᱲᱚ ᱟᱭᱟ? ᱢᱟᱹᱱᱢᱤ ᱢᱚᱛᱚ ᱫᱚ ᱵᱟᱝ ᱡᱟᱦᱟᱸᱭ ᱢᱮᱨᱚᱢ ᱰᱟᱝᱨᱤ ᱢᱮᱱᱟᱜ ᱠᱚᱣᱟ ᱥᱮ ᱩᱱᱠᱩ ᱦᱚᱸ ᱪᱮᱛᱟᱱ ᱨᱟᱠᱟ ᱨᱮᱱᱟᱜ ᱵᱮᱵᱚᱥᱛᱟ ᱦᱩᱭ ᱠᱟᱱᱟ ᱠᱟᱨᱚᱱ ᱩᱱᱠᱩᱣᱟᱜ ᱦᱚᱸ ᱡᱤᱣᱤ ᱠᱟᱱ ᱛᱟᱠᱚᱣᱟ ᱟᱨ ᱩᱱᱠᱩ ᱦᱚᱸ
ᱫᱚᱦᱚ ᱠᱚ ᱦᱩᱭᱩᱜ-ᱟ ᱢᱮᱨᱚᱢ ᱰᱟᱝᱨᱤ ᱪᱷᱟᱲᱟ ᱟᱵᱚᱣᱟᱜ ᱦᱚᱸᱛᱚ ᱡᱤᱭᱚᱱ ᱫᱚ ᱵᱟᱝ ᱪᱟᱞᱟᱜ-ᱟ ᱾ ᱡᱮᱢᱚᱱ ᱰᱟᱝᱨᱤ ᱫᱚ ᱟᱹᱰᱤ ᱠᱤᱪᱷᱩ ᱠᱟᱹᱢᱤ ᱨᱮᱠᱚ ᱞᱟᱜᱟᱜ ᱛᱟᱵᱚᱱᱟ ᱡᱚᱠᱷᱚᱱ ᱥᱤ ᱟᱵᱚᱱ ᱩᱱ᱾ ᱥᱮ ᱟᱭᱢᱟ ᱠᱤᱪᱷᱩ ᱨᱮᱜᱮ ᱰᱟᱝᱜᱨᱤᱭᱟᱜ ᱜᱩᱨᱤᱡ ᱛᱮ ᱚᱲᱟᱜ ᱠᱚᱵᱚᱱ ᱢᱳᱰᱚᱞᱤᱭᱟ ᱥᱮ
ᱮᱠᱫᱚᱢ ᱜᱮ
ᱰᱟᱝᱨᱤ ᱠᱚᱦᱚ ᱟᱵᱚᱣᱟᱜ ᱱᱚᱣᱟ ᱞᱟᱭᱚᱝ ᱨᱮ ᱮᱠᱟᱞ ᱜᱮ ᱛᱟᱸᱦᱮ ᱞᱟᱹᱠᱛᱤ ᱠᱟᱱᱟ ᱟᱨ ᱩᱱᱠᱩ᱾ ᱪᱟᱧᱪᱟᱣ ᱦᱚᱸ ᱞᱟᱹᱠᱛᱤ ᱜᱮ ᱠᱟᱱᱟ ᱟᱵᱚ ᱱᱚᱣᱟ ᱫᱷᱟᱹᱨᱛᱤ ᱨᱮ ᱢᱟᱹᱱᱢᱤ ᱮᱠᱞᱟ ᱦᱚᱸ ᱵᱟᱵᱚᱱ ᱛᱟᱦᱮᱸ ᱫᱟᱲᱮᱭᱟᱜ-ᱟ ᱥᱮ ᱾ ᱥᱟᱱᱟᱢ ᱡᱤᱵᱡᱤᱭᱟᱹᱞᱤ ᱟᱛᱮ ᱜᱮ ᱛᱟᱦᱮᱱ ᱞᱟᱜᱟᱜ-ᱟ ᱾
ᱮᱠᱫᱚᱢ ᱜᱮ ᱟᱨ ᱩᱱᱠᱩ ᱵᱮᱜᱚᱨ ᱱᱚᱣᱟ ᱫᱷᱟᱹᱨᱛᱤ ᱫᱚ ᱪᱟᱞᱟᱜ ᱦᱚᱸ ᱵᱟᱝ ᱪᱟᱞᱟᱜ-ᱟ ᱾
ᱦᱩᱸ ᱡᱚᱛᱚ ᱞᱮᱠᱟᱱ ᱦᱩᱰᱤᱧ ᱛᱟᱢ ᱢᱟᱨᱟᱝ ᱛᱟᱢ ᱥᱟᱱᱟᱢ ᱞᱮᱠᱟᱱ ᱡᱤᱭᱟᱹᱞᱤᱜᱮ ᱛᱟᱦᱮᱱ ᱞᱟᱹᱠᱛᱤ ᱾ ᱢᱟᱱᱢᱤ ᱛᱟᱢ ᱢᱮᱨᱚᱢ ᱰᱟᱹᱝᱨᱤ ᱛᱟᱢ ᱪᱮᱬᱮ ᱪᱩᱯᱲᱩ ᱡᱟᱦᱟᱱ ᱪᱤᱞ ᱛᱟᱢ ᱥᱟᱱᱟᱢ ᱦᱚᱲ ᱜᱮ ᱛᱟᱦᱮᱱ ᱞᱟᱹᱠᱛᱤ ᱠᱟᱱᱟ ᱾
ᱦᱮᱸ ᱟᱢ ᱡᱤᱭᱟᱹᱞᱤᱢ ᱜᱚᱲᱚ ᱟᱭᱟ ᱟᱨ ᱡᱤᱭᱟᱹᱞᱤ ᱟᱢᱮ ᱜᱚᱲᱚ ᱟᱢᱟ ᱛᱚᱵᱮ ᱵᱟᱱᱟᱨᱟᱜ ᱜᱚᱲᱚ ᱥᱚᱯᱚᱦᱚᱫ ᱧᱟᱢ ᱧᱟᱢ ᱠᱟᱛᱮᱫ ᱜᱮ ᱟᱢ ᱵᱟᱧᱪᱟᱣᱮᱢ ᱛᱟᱸᱦᱮ ᱫᱟᱲᱮᱭᱟᱜ-ᱟ᱾ ᱟᱨ ᱵᱟᱝᱠᱷᱟᱱ ᱫᱚ ᱟᱢ᱾ ᱵᱟᱧᱪᱟᱣ ᱫᱚ ᱵᱟᱢ ᱫᱟᱲᱮᱭᱟᱜ-ᱟ ᱛᱟᱦᱞᱮ᱾ ᱟᱯᱮ ᱡᱟᱦᱟᱸ ᱜᱟᱹᱰᱭᱟᱹᱢ ᱞᱟᱹᱭᱮᱫ ᱛᱟᱦᱮ-ᱟ ᱦᱮᱥᱮ ᱚᱱᱟ ᱜᱟᱹᱰᱭᱟᱹᱫᱚ ᱪᱤᱞᱤ ᱪᱤᱞᱤ ᱦᱟᱹᱠᱩ ᱠᱚᱯᱮ ᱟᱲᱟᱜ ᱞᱮᱠᱚ ᱛᱟᱦᱮᱜ-ᱟ᱾
ᱟᱞᱮ ᱜᱟᱹᱰᱭᱟᱹ ᱨᱮ ᱟᱲᱟᱜ ᱨᱩᱭ ᱠᱟᱛᱞᱟ
ᱟᱪᱪᱷᱟ ᱟᱪᱪᱷᱟ ᱵᱩᱡᱷᱟᱹᱣ ᱠᱮᱫᱟᱹᱧ ᱵᱩᱡᱟᱹᱣ ᱠᱮᱫᱟᱹᱧ ᱮᱭ ᱡᱮᱢᱚᱱ ᱦᱳᱭ ᱩᱱᱠᱩ ᱨᱩᱭ ᱠᱟᱛᱞᱟ ᱦᱮᱸ ᱥᱮᱼᱼ ᱛᱟᱦᱞᱮ ᱛᱮᱞᱮᱯᱤᱭᱟᱹ ᱠᱚᱫᱚ ᱠᱚ ᱛᱟᱦᱮᱸ ᱠᱟᱱᱟ ᱥᱮ ᱵᱟᱝ?
ᱦᱮᱸ ᱛᱮᱞᱮᱯᱤᱭᱟᱹ ᱠᱚᱫᱚ ᱵᱟᱠᱚ ᱛᱟᱦᱮᱸᱜ ᱠᱟᱱᱟ᱾ ᱠᱟᱨᱚᱱ ᱛᱮᱞᱮᱯᱤᱭᱟᱹ ᱦᱟᱹᱠᱩ ᱫᱚ ᱮᱴᱟᱜ ᱦᱟᱹᱠᱩ ᱠᱚ ᱡᱷᱚᱛᱚ ᱢᱟᱱᱮ ᱮᱴᱟᱜ ᱦᱟᱹᱠᱩ ᱡᱟᱦᱟᱸᱭ ᱠᱚ ᱛᱟᱦᱮᱱᱟᱼᱼ ᱩᱱᱠᱩ ᱡᱷᱚᱛᱚ ᱦᱟᱹᱠᱩ ᱠᱚ ᱡᱚᱢ ᱠᱚᱣᱟ ᱚᱱᱟ ᱠᱷᱟᱹᱛᱤᱨ ᱛᱮ ᱛᱮᱞᱮᱯᱤᱭᱟᱹ ᱫᱚ ᱵᱟᱝ ᱟᱲᱟᱜ ᱦᱩᱭ ᱠᱟᱱᱟ᱾
ᱮᱠᱫᱚᱢ ᱜᱮ ᱦᱮ ᱮᱠᱫᱚᱢ ᱜᱮ ᱦᱚᱜᱼᱚᱭ ᱦᱚᱜ-ᱚᱭ ᱟᱯᱮᱼᱼ ᱩᱱᱟᱹᱜ ᱡᱮ ᱟᱯᱮ ᱦᱟᱹᱠᱩᱣᱟᱜ ᱩᱱᱟᱹᱜ ᱡᱚᱛᱚᱱ ᱠᱟᱛᱮ ᱯᱮ ᱦᱟᱨᱟᱭᱮᱫ ᱠᱚᱣᱟ ᱦᱮᱸᱥᱮ ᱟᱨ ᱩᱱ ᱼᱼ ᱠᱩ ᱩᱱᱠᱩ ᱦᱟᱹᱠᱩ ᱠᱚ ᱡᱩᱫᱤ ᱟᱯᱮ ᱵᱟᱝᱯᱮ ᱧᱟᱢ ᱠᱚᱣᱟᱼᱼ ᱛᱟᱦᱚᱞᱮ ᱟᱯᱮ ᱠᱚᱣᱟᱜ ᱫᱚ ᱦᱟᱸᱜ ᱠᱟ ᱠᱟᱹᱣᱰᱤ ᱠᱚᱨᱮᱱᱟᱜ ᱟᱱᱟᱴ ᱫᱚ ᱦᱩᱭᱩᱜ ᱛᱟᱯᱮᱭᱟ ᱥᱮᱼᱼ
ᱮᱠᱫᱚᱢ
ᱱᱤᱛᱚᱜ ᱮᱸᱜ ᱼᱼ ᱛᱤᱱᱟᱹᱜ ᱜᱟᱱ ᱠᱚ ᱦᱟᱨᱟ ᱟᱠᱟᱱᱟ? ᱢᱟᱱᱮ ᱛᱤᱱᱟᱹᱜ ᱞᱟᱹᱴᱩ ᱞᱟᱹᱴᱩ ᱠᱚ ᱠᱚ ᱦᱟᱨᱟ ᱟᱠᱟᱱᱟ ᱦᱟᱸᱜ?
ᱦᱟᱨᱟ ᱟᱠᱟᱱ ᱜᱮᱭᱟ ᱠᱚ᱾ ᱱᱤᱭᱟᱹ ᱢᱟᱱᱮ ᱞᱟᱦᱟ ᱥᱮᱨᱢᱟ ᱡᱟᱦᱟᱸ ᱠᱚ ᱟᱲᱟᱜ ᱦᱳᱭ ᱠᱟᱱᱟᱼᱼ ᱩᱱᱠᱩ ᱫᱚᱠᱚ ᱦᱟᱨᱟ ᱟᱠᱟᱱ ᱜᱮᱭᱟ ᱟᱨᱦᱚᱸ ᱱᱤᱭᱟᱹ ᱥᱮᱨᱢᱟ ᱠᱤᱪᱷᱩᱜᱟᱱ ᱟᱲᱟᱜ ᱦᱩᱭ ᱟᱠᱟᱱᱟ᱾
ᱮᱠᱫᱚᱢ ᱦᱳᱭ᱾ ᱟᱨ ᱟᱹᱞᱤᱧ ᱦᱚᱸ ᱡᱟᱦᱟᱸ ᱢᱤᱫᱴᱟᱝ ᱜᱟᱹᱰᱭᱟᱹ ᱛᱟᱦᱮᱸ ᱠᱟᱱ ᱛᱟᱹᱞᱤᱧᱟ ᱦᱩᱰᱤᱧ ᱢᱟᱪᱷᱟ ᱵᱮᱥᱤ ᱢᱟᱨᱟᱝ ᱢᱟᱪᱷᱟ ᱫᱚ ᱵᱟᱝ ᱠᱟᱱᱟᱼᱼ ᱦᱩᱰᱤᱧ ᱢᱟᱪᱷᱟ ᱜᱮ ᱛᱟᱦᱮᱸ ᱛᱟᱦᱮᱸ ᱠᱟᱱ ᱛᱟᱹᱞᱤᱧᱟ ᱟᱨ ᱱᱤᱛᱚᱜ ᱦᱚᱸ ᱢᱮᱱᱟᱜ ᱛᱟᱹᱞᱤᱧ ᱜᱮᱭᱟ ᱚᱱᱮ ᱚᱱᱟᱨᱮ ᱮᱼᱼ ᱢᱚᱬᱮ ᱥᱮᱨᱢᱟ ᱦᱩᱭᱱᱟ ᱟᱹᱞᱤᱧ ᱦᱟᱹᱠᱩ ᱞᱤᱧ ᱟᱲᱟᱜᱮᱫ ᱠᱚᱜᱮᱭᱟ ᱦᱟᱹᱠᱩ ᱞᱤᱧ ᱟᱲᱟᱜᱮᱫ ᱠᱚᱣᱟᱼᱼ ᱥᱟᱵ ᱮᱫ ᱠᱚᱣᱟᱞᱤᱧ ᱦᱮᱸᱥᱮ ᱡᱟᱦᱟᱸᱭ ᱯᱳᱭᱞᱳ ᱥᱮᱨᱢᱟ ᱦᱟᱹᱠᱩ ᱞᱤᱧ ᱟᱲᱟᱜ ᱟᱲᱟᱜ ᱞᱮᱫ ᱠᱚᱣᱟᱼᱼ ᱩᱱᱠᱩ ᱫᱚ ᱦᱟᱸᱜ ᱵᱟᱝᱞᱤᱧ ᱥᱟᱵ ᱪᱟᱵᱟ ᱠᱟᱫ ᱠᱚᱣᱟ᱾ ᱛᱟᱦᱚᱞᱮ ᱩᱱᱠᱩ ᱮᱭ ᱱᱤᱭᱟᱹ ᱵᱟᱨ ᱞᱤᱧ ᱥᱟᱵ ᱞᱮᱫ ᱠᱚᱣᱟ ᱵᱟᱨᱭᱟ ᱞᱤᱧ ᱥᱟᱵ ᱞᱮᱫ ᱠᱤᱱᱟᱼᱼ ᱦᱮᱸᱥᱮ ᱢᱮᱫᱴᱮᱝ ᱜᱮ ᱟᱸᱼᱼ ᱦᱩᱭᱩᱜ ᱛᱟᱢᱟᱭ ᱟᱨᱮ ᱠᱮᱡᱤ ᱜᱟᱱ ᱟᱨᱮ ᱟᱨᱮ ᱠᱤᱞᱳ ᱜᱟᱱ᱾
ᱚ ᱛᱟᱦᱚᱞᱮ ᱟᱹᱰᱤ ᱢᱟᱨᱟᱝ ᱜᱮ ᱦᱟᱨᱟ ᱟᱠᱟᱱ ᱛᱟᱦᱮᱸᱫᱼᱟ᱾
ᱦᱮᱸ ᱞᱟᱹᱴᱩ ᱞᱟᱹᱴᱩ ᱠᱚ ᱦᱟᱨᱟ ᱟᱠᱟᱱᱟ ᱟᱨ ᱢᱟᱱᱮᱼᱼ ᱚᱱᱟ ᱜᱟᱹᱰᱭᱟᱹ ᱨᱮᱫᱚ ᱮᱴᱟᱜ ᱥᱮᱱᱟᱜ ᱫᱟᱜ ᱠᱚᱫᱚ ᱵᱟᱝ ᱦᱤᱡᱩᱜᱼᱟ ᱥᱩᱫᱷᱩ ᱵᱩᱨᱩ ᱨᱮᱱᱟᱜ ᱫᱟᱜ ᱜᱮ ᱦᱤᱡᱩᱜᱼᱟ᱾ ᱦᱮᱸᱥᱮ ᱵᱩᱨᱩ ᱠᱚᱨᱮᱱᱟᱜ ᱠᱷᱮᱛ ᱠᱚᱨᱮᱱᱟᱜ ᱦᱤᱡᱩᱜᱼᱟ᱾ ᱟᱨ ᱟᱹᱞᱤᱧ ᱫᱚ ᱟᱹᱞᱤᱧᱟᱜ ᱜᱟᱹᱰᱭᱟᱹ ᱞᱤᱧ ᱮᱥᱮᱫ ᱠᱟᱫᱟ ᱜᱚᱴᱟ ᱥᱮᱫ ᱠᱷᱚᱱ ᱜᱮ ᱡᱟᱦᱟᱸ ᱚᱱᱮᱼᱼ ᱠᱟᱹᱴᱤᱡ ᱠᱟᱹᱴᱤᱡ ᱡᱟᱞ ᱠᱚ ᱵᱟᱝ ᱧᱟᱢᱚᱜᱼᱟ ᱱᱮᱹᱴ ᱠᱚ ᱥᱮ ᱥᱤᱭᱟᱲᱟᱛᱮᱼᱼ ᱚᱱᱟ ᱛᱮᱞᱤᱧ ᱮᱥᱮᱫ ᱟᱠᱟᱫᱟ ᱛᱟᱦᱚᱞᱮ ᱦᱟᱹᱠᱩ ᱠᱚ ᱫᱚ ᱵᱟᱝ ᱠᱚ ᱯᱟᱨᱚᱢ ᱫᱟᱲᱮ ᱟᱫᱟᱼᱼ ᱥᱩᱫᱷᱩ ᱫᱟᱜ ᱜᱮ ᱯᱟᱨᱚᱢᱚᱜᱼᱟ᱾
ᱦᱮᱸ ᱟᱹᱞᱤᱧ ᱦᱚᱸ ᱮᱱᱟᱝ ᱞᱤᱧ ᱪᱟᱞᱟᱣ ᱞᱮᱱᱟ ᱠᱷᱮᱛᱼᱼ ᱚᱸᱰᱮ ᱞᱤᱧ ᱧᱮᱞᱮᱫ ᱠᱚᱣᱟ ᱰᱟᱹᱲᱠᱟᱹ ᱵᱩᱢᱵᱩᱡᱼᱼ ᱟᱨᱦᱚᱸ ᱠᱟᱴᱠᱚᱢ ᱠᱚ ᱫᱚᱢᱮ ᱢᱟᱱᱮ ᱠᱚ ᱫᱟᱬᱟ ᱵᱟᱲᱟᱭ ᱠᱟᱱᱟ ᱟᱹᱞᱤᱧ ᱦᱚᱞᱤᱧ ᱵᱷᱟᱹᱵᱤ ᱟᱠᱟᱫᱟ ᱡᱮ ᱜᱟᱯᱟ ᱠᱷᱚᱱᱟᱜ ᱫᱚ ᱞᱤᱧ ᱥᱟᱵ ᱠᱚᱣᱟ᱾
ᱮᱠᱫᱚᱢ ᱜᱮ ᱦᱳᱭ᱾ ᱡᱟᱦᱟᱸ ᱩᱱᱠᱩ ᱟᱵᱚᱣᱟᱜ ᱡᱟᱦᱟᱸᱼᱼ ᱦᱟᱹᱠᱩ ᱦᱟᱹᱠᱩ ᱠᱚ ᱢᱮᱱᱟᱜ ᱠᱚᱣᱟ ᱰᱟᱹᱲᱠᱟᱹ ᱦᱟᱹᱠᱩ ᱠᱚ ᱛᱟᱦᱚᱞᱮ ᱩᱱᱠᱩ ᱵᱷᱟᱹᱡᱤ ᱠᱟᱛᱮᱫ ᱵᱤᱱ ᱡᱚᱢ ᱵᱟᱲᱟ ᱟᱠᱟᱫ ᱠᱚᱣᱟ ᱥᱮᱼᱼ
ᱦᱮᱸ ᱡᱚᱢ ᱜᱮ ᱫᱚᱢᱮ ᱜᱮᱠᱚ ᱥᱤᱵᱤᱞᱟ᱾ ᱟᱨᱦᱚᱸ ᱠᱟᱴᱠᱚᱢ ᱨᱟᱯᱟᱜᱼᱼ ᱠᱟᱴᱠᱚᱢ ᱨᱟᱯᱟᱜ ᱢᱟ ᱟᱨᱦᱚᱸ ᱫᱚᱢᱮ ᱞᱤᱧ ᱠᱩᱥᱤᱭᱟᱜ ᱜᱮᱭᱟ᱾
ᱦᱮᱸ ᱠᱟᱹᱴᱤᱡ ᱠᱚᱢ ᱧᱚᱜ ᱢᱟᱨᱤᱡ ᱵᱤᱱ ᱮᱢᱟᱜ ᱠᱚᱣᱟ ᱟᱨ ᱥᱟᱶ ᱥᱟᱶᱛᱮ ᱠᱟᱹᱴᱤᱡ ᱡᱩᱫᱤᱼᱼ ᱨᱟᱹᱥᱩᱱ ᱠᱟᱹᱴᱤᱡ ᱡᱩᱫᱤ ᱵᱤᱱ ᱠᱚᱴᱮᱡ ᱟᱠᱚᱣᱟ ᱦᱮᱸᱥᱮ ᱟᱨ ᱡᱩᱫᱤ ᱵᱤᱱ ᱥᱤᱯᱤ ᱠᱚᱣᱟᱼᱼ
ᱦᱮᱸ ᱫᱚᱢᱮ ᱜᱮᱠᱚ ᱥᱤᱵᱤᱞᱟ᱾ ᱱᱚᱸᱜᱼᱚᱭ ᱟᱞᱮ ᱪᱟᱥ ᱠᱟᱹᱢᱤ ᱠᱚ ᱡᱚᱠᱷᱚᱱ ᱞᱮ ᱪᱟᱞᱟᱜ ᱜᱮᱼᱼ ᱨᱚᱦᱚᱭ ᱠᱚ ᱦᱚᱞᱟ ᱢᱟᱦᱫᱮᱨ ᱪᱟᱞᱟᱣ ᱦᱩᱭ ᱞᱮᱱᱟ ᱩᱱ ᱟᱞᱮ ᱫᱚ ᱠᱟᱴᱠᱚᱢ ᱨᱟᱯᱟᱜᱼᱼ ᱨᱟᱯᱟᱜ ᱜᱮᱞᱮ ᱤᱫᱤᱭᱮᱫ ᱠᱚ ᱛᱟᱸᱦᱮᱫ᱾ ᱠᱟᱴᱠᱚᱢ ᱨᱟᱯᱟᱜ ᱨᱮ ᱢᱟᱱᱮᱼᱼ ᱩᱱᱠᱩ ᱪᱷᱟᱲᱟᱣ ᱠᱟᱛᱮᱫ ᱨᱤᱫ ᱠᱟᱛᱮᱜ ᱨᱚᱥᱩᱱ ᱟᱛᱮᱫ ᱞᱮ ᱨᱤᱫ ᱠᱟᱠᱚ ᱛᱟᱦᱮᱸᱫᱼᱼ ᱟᱨ ᱥᱩᱱᱩᱢ ᱞᱮ ᱮᱢᱟᱫ ᱠᱚ ᱛᱟᱦᱮᱸᱫ᱾ ᱚᱱᱟ ᱟᱛᱮᱫ ᱜᱮ ᱩᱛᱩ ᱫᱚ ᱮᱴᱟᱜ ᱩᱛᱩ ᱞᱟᱜᱟᱣ ᱜᱮ ᱵᱟᱝ ᱞᱟᱜᱟᱜᱼᱟ᱾ ᱠᱟᱴᱠᱚᱢ ᱨᱟᱯᱟᱜᱼᱼ ᱫᱟᱜ ᱢᱟᱲᱤ ᱟᱛᱮᱜ ᱜᱮ ᱦᱚᱜᱼᱚᱭ ᱡᱚᱢ ᱵᱟᱲᱟ ᱦᱩᱭᱩᱜ ᱠᱟᱱᱟ ᱱᱤᱭᱟᱹ ᱛᱟᱨᱟ ᱫᱚ
ᱮᱠᱫᱚᱢ ᱜᱮ ᱟᱵᱚ ᱫᱚ ᱡᱟᱦᱟᱸ ᱟᱵᱚᱣᱟᱜ ᱡᱟᱦᱟᱸ ᱥᱮᱫᱟᱭ ᱠᱷᱚᱱ ᱛᱟᱵᱳᱱ ᱥᱩᱫᱩ ᱴᱤᱯᱤᱱ ᱫᱟᱯᱟ ᱴᱤᱯᱤᱱ ᱴᱤᱯᱤᱱ ᱛᱮ ᱫᱟᱜ ᱢᱟᱹᱲᱤ ᱫᱟᱠᱟᱢ ᱤᱫᱤᱭᱟ ᱟᱨ ᱠᱷᱮᱛ ᱠᱷᱮᱛ ᱨᱮ ᱨᱚᱦᱚᱭ ᱨᱚᱦᱚᱭ ᱛᱮ ᱠᱟᱴᱠᱚᱢ ᱮᱢ ᱥᱟᱵ ᱠᱮᱫ ᱠᱚᱣᱟ ᱵᱟᱨᱭᱟ ᱜᱟᱱ ᱟᱨ ᱩᱱᱠᱩ ᱜᱮ ᱨᱟᱯᱟᱜ ᱠᱟᱛᱮ ᱡᱚ ᱡᱟᱦᱟᱢ ᱡᱚᱢ ᱠᱚᱣᱟ ᱥᱮ ᱟᱨ ᱟᱞᱚᱢᱚ ᱞᱮᱭᱟ ᱱᱚᱝ ᱚᱝᱠᱟ ᱥᱩᱠ ᱟᱹᱭᱠᱟᱹᱜᱼᱟ ᱡᱮ ᱟᱹᱵᱤᱱ ᱵᱤᱱ ᱢᱚᱱᱮᱭᱟ ᱡᱮ ᱟᱫᱚ ᱡᱮ ᱠᱤᱥᱟᱹᱲ ᱦᱚᱲ ᱞᱮᱠᱟ ᱟᱨᱦᱚᱸ ᱮᱴᱟᱜ ᱦᱚᱲ ᱞᱮᱠᱟ ᱡᱮ ᱟᱹᱞᱤᱧ ᱫᱷᱟᱹᱨᱼ ᱫᱷᱟᱹᱨ ᱠᱟᱛᱮᱫ ᱞᱤᱧ ᱡᱚᱢᱟ ᱚᱱᱠᱟ ᱫᱚ ᱫᱚᱨᱠᱟᱨ ᱵᱟᱹᱱᱩᱜᱼᱟ᱾ ᱟᱹᱵᱤᱱ ᱚᱱᱟ ᱡᱚᱢ ᱵᱤᱱ ᱚᱱᱟ ᱨᱮᱜᱮ ᱯᱩᱪᱩᱨ ᱥᱩᱠ᱾
ᱮᱠᱫᱚᱢ ᱜᱮ ᱟᱨᱦᱚᱸ ᱠᱷᱮᱛ ᱟᱲᱮ ᱨᱮᱱᱟᱜ ᱡᱚᱢ ᱨᱮᱱᱟᱜ ᱢᱚᱡᱟ ᱜᱮ ᱟᱞᱟᱫᱟ᱾ ᱟᱹᱞᱤᱧ ᱢᱟ ᱫᱚᱢᱮ ᱞᱤᱧ ᱠᱩᱥᱤᱭᱟᱜᱼᱟ ᱠᱟᱹᱢᱤ ᱞᱟᱸᱜᱟ ᱠᱟᱛᱮᱼᱼ ᱢᱟᱱᱮ ᱞᱟᱸᱜᱟ ᱠᱟᱛᱮᱫ ᱟᱹᱨᱩᱵ ᱥᱟᱯᱟ ᱠᱟᱛᱮᱫ ᱠᱷᱮᱛ ᱟᱲᱮ ᱨᱮ ᱫᱩᱲᱩᱵ ᱫᱩᱲᱩᱵ ᱡᱚᱢ ᱥᱟᱹᱨᱤ ᱜᱮ ᱟᱹᱰᱤ ᱨᱚᱢᱚᱡᱽ ᱜᱮ ᱟᱹᱭᱠᱟᱹᱜᱼᱟ᱾
ᱦᱳᱭ ᱟᱨ ᱡᱟᱦᱟᱸ ᱛᱟᱦᱮᱱᱟ ᱟᱢᱥᱤ ᱱᱟᱜ ᱪᱟᱹᱴᱱᱤ ᱩᱞ ᱟᱢᱥᱤ ᱨᱮᱱᱟᱜ ᱪᱟᱹᱴᱱᱤ
ᱦᱮᱸ ᱱᱤᱭᱟ ᱥᱮᱨᱢᱟ ᱛᱚ ᱩᱞ ᱫᱟᱨᱮ ᱠᱷᱚᱱᱟᱜ ᱟᱭᱢᱟ ᱩᱛᱟᱹᱨ ᱜᱮ ᱟᱢᱥᱤ ᱠᱟᱛᱮᱜ ᱞᱮ ᱫᱚᱦᱚ ᱠᱟᱜ ᱛᱟᱦᱮᱸᱫ᱾
ᱦᱩᱸ
ᱟᱢᱥᱤ ᱦᱚᱸ ᱟᱹᱰᱤ ᱱᱟᱯᱟᱭ ᱜᱮ ᱟᱹᱭᱠᱟᱹᱜᱼᱟ ᱟᱢᱥᱤ ᱭᱟᱛᱮ ᱦᱚᱸ ᱮᱴᱟᱜ ᱩᱛᱩ ᱞᱟᱜᱟᱣ ᱜᱮ ᱵᱟᱝ ᱞᱟᱜᱟᱜᱼᱟ᱾
ᱮᱠᱫᱚᱢ ᱜᱮ ᱮᱠᱫᱚᱢ ᱡᱟᱸ ᱟᱹᱭᱠᱟᱹ ᱵᱟᱝ ᱱᱚᱛᱮ ᱠᱟᱹᱴᱤᱡ ᱴᱚᱠ ᱴᱚᱠ ᱵᱩᱡᱷᱟᱹᱜᱼᱟ ᱟᱨ ᱡᱷᱟᱞ ᱡᱷᱟᱹᱞ ᱵᱩᱡᱷᱟᱹᱜᱼᱟ᱾ ᱟᱨ ᱱᱩᱱᱟᱹᱜ ᱢᱚᱡᱸ ᱵᱩᱡᱷᱟᱹᱜᱼᱟ ᱡᱮ ᱟᱹᱞᱤᱧ ᱪᱮᱫ ᱞᱤᱧ ᱞᱟᱹᱭᱟ ᱞᱟᱹᱭᱛᱮ ᱵᱟᱝ ᱞᱤᱧ ᱵᱩᱡᱷᱟᱹᱣ ᱫᱟᱲᱮ ᱵᱤᱱᱟ